ᱦᱮᱸ ᱦᱮᱞᱳ᱾
ᱡᱚᱦᱟᱨ ᱜᱮ
ᱪᱮᱫ ᱦᱚ ᱵᱟᱝ ᱚᱲᱟᱜ ᱥᱮᱜ ᱨᱮᱜᱮ
ᱫᱤᱭᱮ ᱟᱯᱮ ᱚᱱᱛᱮ ᱫᱟᱜ ᱡᱟᱹᱲᱤ ᱠᱚ ᱚᱠᱟᱞᱮᱠᱟ
ᱫᱟᱜ ᱡᱟᱹᱲᱤ ᱫᱚ ᱨᱤᱢᱤᱞ ᱵᱟᱲᱟ ᱠᱟᱜᱼᱟᱭ ᱩᱱᱟᱹᱜ ᱫᱚ ᱵᱟᱝ ᱦᱚᱞᱟ ᱢᱟᱫᱷᱮᱨ ᱫᱚ ᱫᱚᱢᱮ ᱜᱮ ᱫᱟᱜ ᱡᱟᱹᱲᱤ ᱠᱮᱜ ᱟᱭ ᱟᱯᱮ ᱥᱮᱱ ᱫᱚ
ᱟᱞᱮ ᱥᱮᱫ ᱫᱚ ᱦᱚᱸ ᱥᱮᱛᱟᱜ ᱢᱟᱭ ᱥᱤᱛᱩᱝ ᱞᱮᱫᱟ ᱢᱮᱱᱠᱷᱟᱱ ᱱᱤᱛᱮ ᱠᱤᱪᱷᱩ ᱜᱷᱟᱹᱲᱤᱡ ᱮ ᱨᱤᱢᱤᱞ ᱵᱟᱲᱟ ᱠᱮᱫᱛᱮ ᱫᱟᱜ ᱡᱟᱹᱲᱤ ᱦᱟᱞᱠᱟ ᱦᱟᱞᱠᱟᱭ ᱫᱟᱜ ᱠᱮᱫᱟ ᱟᱨᱦᱚᱸ ᱛᱟᱣᱨᱮ ᱦᱚᱸᱭ ᱥᱤᱛᱩᱝ ᱠᱮᱜᱼᱟ ᱟᱵᱚᱦᱟᱣᱟ ᱨᱮᱱᱟᱜ ᱠᱳᱱᱚ ᱴᱷᱤᱠ ᱜᱮ ᱵᱟᱹᱱᱩᱜᱼᱟ
ᱚᱱᱠᱟᱜᱮ ᱱᱮᱛᱟᱨ ᱫᱚ ᱜᱚᱴᱟ ᱜᱮ ᱡᱟᱹᱯᱩᱫ ᱫᱤᱱ ᱵᱚᱞᱚᱭᱮᱱ ᱠᱷᱟᱱ ᱜᱮ ᱫᱟᱜ ᱮᱫᱟᱭ ᱥᱤ ᱥᱮᱛᱩᱝ ᱮᱜ ᱟᱭ
ᱦᱮᱸ ᱫᱤᱭᱮ ᱠᱤᱪᱷᱩ ᱫᱤᱱ ᱢᱟᱲᱟᱝ ᱨᱮ ᱪᱟᱞᱟᱣᱮᱱᱟ ᱟᱵᱚᱣᱟᱜ ᱛᱤᱨᱤᱥᱮ ᱡᱩᱱ ᱦᱩᱞ ᱢᱟᱦᱟ ᱟᱫᱚ ᱚᱱᱟ ᱦᱩᱞ ᱢᱟᱦᱟ ᱠᱚᱫᱚ ᱟᱯᱮ ᱚᱱᱛᱮ ᱫᱚ ᱚᱠᱟ ᱞᱮᱠᱟ ᱯᱮ ᱢᱟᱱᱟᱣ ᱠᱮᱜᱼᱟ
ᱢᱟᱱᱟᱣ ᱫᱚᱞᱮ ᱢᱟᱱᱟᱣ ᱵᱟᱲᱟ ᱠᱮᱜᱼᱟ ᱫᱚᱢᱮ ᱦᱚᱲ ᱠᱚ ᱥᱟᱺᱰᱤ ᱧᱚᱜ ᱜᱮᱞᱮ ᱪᱟᱞᱟ ᱞᱮ ᱠᱷᱟᱡᱜᱮ ᱫᱚᱢᱮ ᱡᱟᱠ ᱡᱚᱢᱚᱠ ᱜᱮ ᱦᱩᱭᱩᱜᱼᱟ ᱱᱚᱛᱮ ᱨᱮᱫᱚ ᱟᱞᱮ ᱥᱮᱫ ᱨᱮᱫᱚ ᱟᱯᱮ ᱥᱮᱫ ᱨᱮᱫᱚ ᱪᱮᱫ ᱞᱮᱠᱟ ᱦᱩᱭᱩᱜᱼᱟ ᱥᱟᱸᱜᱮ ᱟᱰᱤ ᱥᱟᱸᱜᱮ ᱦᱚᱲ ᱠᱚ ᱦᱮᱡ
ᱟᱸ ᱟᱵᱤᱱᱟᱜ ᱫᱤᱥᱚᱢ ᱫᱚ ᱚᱠᱟ ᱥᱮᱫ ᱛᱟᱦᱞᱮ ᱚᱱᱟ ᱫᱚ
ᱫᱤᱥᱚᱢ ᱫᱚ ᱵᱤᱨ ᱫᱤᱥᱚᱢ ᱥᱮᱡ
ᱵᱤᱨ ᱫᱤᱥᱚᱢ ᱢᱮᱱᱛᱮ ᱚᱠᱟ ᱱᱚᱣᱟ ᱡᱷᱟᱲᱜᱨᱟᱢ ᱰᱤᱥᱴᱤᱠ
ᱦᱮᱸ ᱦᱮ ᱚᱱᱛᱮᱜᱮ
ᱡᱷᱟᱲᱜᱨᱟᱢ ᱠᱷᱚᱱ ᱫᱚ ᱚᱠᱟ ᱥᱮᱫ ᱪᱟᱞᱟᱜ ᱦᱩᱭᱩᱜᱼᱟ
ᱡᱷᱟᱲᱜᱨᱟᱢ ᱠᱷᱚᱱᱟᱜ ᱫᱚ ᱦᱟᱱᱛᱮ ᱞᱚᱫᱷᱟᱥᱤᱞᱤ ᱥᱮᱫ ᱵᱤᱥᱤ ᱡᱷᱟᱹᱞ ᱫᱚ ᱵᱟᱝ ᱪᱟᱞᱟᱜ ᱦᱩᱭᱩᱜᱼᱟ
ᱡᱤᱛᱩ ᱥᱚᱞ ᱚᱱᱛᱮ
ᱦᱮᱸ ᱚᱱᱟ ᱥᱩᱨ ᱨᱮᱜᱮ
ᱟᱯᱮ ᱥᱮᱫ ᱫᱚ ᱚᱠᱟ ᱞᱮᱠᱟ ᱠᱚ ᱢᱟᱱᱟᱣ ᱠᱮᱫᱼᱟ ᱛᱟᱦᱚᱞᱮ
ᱟᱞᱮ ᱱᱚᱛᱮ ᱫᱚ ᱱᱟᱯᱟᱭ ᱜᱮᱞᱮ ᱢᱟᱱᱟᱣ ᱠᱮᱜᱼᱟ ᱱᱚᱣᱟ ᱤᱭᱩᱱᱤᱵᱷᱟᱨᱥᱤᱴᱤ ᱮᱸ ᱨᱮᱠᱚ ᱢᱟᱱᱟᱣ ᱠᱮᱜᱼᱟ ᱟᱹᱰᱤ ᱱᱟᱯᱟᱭ ᱟᱹᱰᱤ ᱡᱟᱠ ᱡᱚᱢᱚᱠ ᱛᱮᱠᱚ ᱢᱟᱱᱟᱣ ᱠᱮᱜᱼᱟ ᱚᱸᱰᱮ ᱪᱟᱞᱟᱣ ᱦᱩᱭ ᱞᱮᱱᱟ ᱛᱟᱯᱚᱨᱮ ᱵᱟᱦᱨᱮ ᱠᱷᱚᱱ ᱟᱹᱰᱤ ᱜᱟᱱ ᱚᱱᱠᱟᱱ ᱯᱮᱲᱟ ᱠᱚᱠᱚ ᱦᱮᱡ ᱞᱮᱱᱟ ᱜᱮᱥᱴ ᱠᱚᱠᱚ ᱦᱮᱡ ᱞᱮᱱᱟ ᱚᱸᱰᱮᱞᱮ ᱢᱟᱱᱟᱣ ᱠᱮᱫᱼᱟ ᱱᱟᱯᱟᱭ ᱛᱮᱜᱮ ᱦᱩᱭ ᱫᱚ ᱦᱩᱭᱱᱟ ᱟᱫᱚ ᱤᱧᱦᱚᱸ ᱚᱱᱛᱮ ᱚᱱᱛᱮ ᱵᱤᱨ ᱫᱤᱥᱚᱢ ᱥᱮᱫ ᱨᱮᱱ ᱜᱮ ᱠᱟᱹᱱᱟᱹᱧ ᱤᱧ ᱦᱚᱸ ᱟᱫᱚ ᱱᱚᱛᱮ ᱫᱚ ᱤᱧ ᱫᱚ ᱚᱞᱚᱜ ᱯᱟᱲᱦᱟᱣ ᱠᱷᱟᱹᱛᱤᱨ ᱜᱮ ᱢᱤᱱᱟᱹᱧᱟ ᱱᱚᱛᱮ ᱨᱮ ᱚᱱᱟ ᱢᱤᱫᱽᱱᱤᱯᱩᱨ ᱥᱮᱫ ᱨᱮ
ᱛᱤᱱᱟᱹᱜ ᱡᱷᱟᱹᱞ ᱫᱚ ᱚᱞᱚᱜ ᱯᱟᱲᱦᱟᱣ ᱠᱚ ᱦᱩᱭᱮᱱ
ᱚᱞᱚᱜ ᱯᱟᱲᱦᱟᱣ ᱠᱚᱫᱚ ᱦᱩᱭ ᱠᱟᱱᱟ ᱮᱸ ᱢᱟᱥᱴᱟᱨᱥ ᱠᱚ ᱠᱚᱢᱯᱤᱞᱤᱴ ᱫᱚ ᱠᱚᱢᱯᱤᱞᱤᱴ ᱦᱩᱭ ᱟᱠᱟᱱᱟ ᱟᱫᱚ ᱱᱤᱛ ᱫᱚ ᱱᱚᱛᱮ ᱨᱮᱜᱮ ᱛᱟᱦᱮᱸᱛᱟᱲ ᱦᱩᱭᱩᱜ ᱠᱟᱱᱟ ᱾ ᱤᱭᱟᱹ ᱠᱚ ᱠᱷᱟᱹᱛᱤᱨ ᱪᱮᱥᱴᱟ ᱵᱟᱲᱟ ᱦᱩᱭᱩᱜ ᱠᱟᱱᱟ ᱪᱟᱹᱠᱨᱤ ᱠᱚ ᱠᱷᱟᱹᱛᱤᱨ ᱜᱮ
ᱚᱱᱟᱯᱚᱨᱮ
ᱱᱚᱣᱟ ᱯᱚᱨᱮ ᱚᱱᱟ ᱠᱚᱜᱮ ᱪᱮᱥᱴᱟ ᱦᱩᱭᱩᱜ ᱠᱟᱱᱟ ᱫᱮᱠᱷᱟ ᱡᱟᱠ ᱪᱟᱹᱠᱨᱤ ᱵᱟᱹᱠᱨᱤ ᱠᱚ ᱡᱩᱫᱤ ᱡᱟᱦᱟᱱᱟᱜ ᱧᱟᱢᱚᱜᱼᱟ ᱵᱟᱝᱠᱷᱟᱱ ᱠᱟᱹᱢᱤ ᱠᱚ ᱚᱱᱟ ᱠᱷᱟᱹᱛᱤᱨ ᱜᱮ ᱪᱷᱩᱴᱟᱹᱣ ᱦᱩᱭ ᱟᱠᱟᱱᱟ ᱟᱫᱚ ᱟᱹᱵᱤᱱᱟᱜ ᱫᱚ ᱚᱞᱚᱜ ᱯᱟᱲᱦᱟᱣ ᱠᱚᱫᱚ ᱚᱠᱟᱞᱮᱠᱟ
ᱚᱞᱚᱜ ᱯᱟᱲᱦᱟᱣ ᱦᱩᱭᱩᱜ ᱠᱟᱱ ᱜᱮᱭᱟ ᱾
ᱪᱮᱫ ᱪᱮᱫ ᱨᱮᱵᱤᱱ ᱯᱟᱲᱦᱟᱜ ᱠᱟᱱᱟ ᱱᱤᱛ ᱫᱚ?
ᱠᱚᱞᱮᱡᱽ ᱫᱚᱞᱤᱧ ᱠᱚᱞᱮᱡᱮᱫ ᱜᱮᱭᱟ ᱟᱨ ᱠᱚᱢᱯᱴ ᱛᱟᱞᱞᱤᱧᱟ ᱠᱚᱞᱡᱽ ᱫᱚ ᱪᱟᱞᱟᱜ ᱠᱟᱱ ᱜᱮᱭᱟ
ᱤᱭᱩ ᱡᱤ ᱚᱸᱼᱼᱼ ᱛᱟᱦᱚᱞᱮ ᱱᱤᱛ ᱫᱚ ᱚᱱᱟᱨᱥ ᱵᱮᱱ ᱯᱟᱲᱦᱟᱜ ᱠᱟᱱᱟ ᱵᱟ?
ᱦᱮᱸ ᱚᱱᱟᱨᱥ ᱛᱮᱜᱮ ᱾
ᱦᱮᱸ ᱻ᱾
ᱡᱥᱛᱮ ᱜᱮᱤᱨᱤᱧ ᱯᱟᱲᱟᱜ ᱠᱟᱱᱟ ᱛ ᱫᱚ ᱟᱫᱚ ᱠᱚᱞᱮᱡᱽ ᱠᱚᱢᱯᱞᱤᱴ ᱞᱮᱠᱷᱟᱱ ᱫᱚ ᱟᱨᱚ ᱮᱴᱟᱜ ᱠᱤᱪᱷᱩ ᱠᱚᱨᱟᱣ ᱦᱩᱭᱩᱜᱼᱟ ᱢᱚᱱᱮ ᱦᱩᱭᱩᱜ ᱠᱟᱱᱟ ᱾
ᱟᱨ ᱦᱮᱸ ᱟᱹᱵᱤᱱ ᱫᱚ ᱱᱤᱛ ᱫᱚ ᱚᱲᱟᱜ ᱨᱮᱜᱮ ᱢᱮᱱᱟᱜ ᱵᱤᱱᱟ ᱛᱟᱦᱚᱞᱮ
ᱦᱮᱸ ᱚᱲᱟᱜ ᱨᱮᱜᱮ ᱢᱮᱱᱟᱜ ᱞᱤᱧᱟ ᱟᱪᱷᱟ ᱛᱤᱨᱤᱥᱮ ᱡᱩᱱ ᱚᱱᱠᱟ ᱾ ᱚᱠᱟ ᱠᱚᱥᱮᱱ ᱫᱚ ᱩᱱᱟᱹᱜ ᱠᱷᱟᱥ ᱵᱟᱠᱚ ᱢᱟᱱᱟᱣ ᱜᱮᱭᱟ ᱥᱮ
ᱦᱳᱭ ᱚᱱᱟ ᱫᱚ ᱴᱚᱴᱷᱟ ᱚᱱᱩᱥᱟᱨ ᱛᱮ ᱡᱮᱞᱮᱠᱟ ᱡᱮᱞᱮᱠᱟ ᱟᱞᱮ ᱚᱱᱛᱮ ᱢᱮᱫᱽᱱᱤᱯᱩᱨ ᱨᱮ ᱢᱤᱫ ᱨᱚᱠᱚᱢ ᱠᱚ ᱢᱟᱱᱟᱣ ᱠᱮᱫᱟ ᱮᱵᱚᱝ ᱡᱷᱟᱲᱜᱨᱟᱢ ᱥᱮᱫ ᱦᱚᱸ ᱟᱯᱮ ᱚᱠᱟ ᱞᱮᱠᱟ ᱠᱚ ᱢᱟᱱᱟᱣ ᱠᱮᱫᱼᱟ ᱚᱱᱟ ᱢᱟ ᱵᱮᱥ ᱴᱷᱤᱠ
ᱤᱧ ᱡᱲᱜᱨᱟᱢ ᱰᱤᱥᱴᱤᱠ
ᱛᱟᱯᱚᱨᱮ ᱟᱨᱚ ᱡᱩᱫᱤ ᱾ ᱦᱟᱱᱛᱮ ᱥᱮ
ᱢᱩᱨᱥᱤᱫᱟᱵᱟᱫ ᱥᱮᱫ ᱨᱮᱫᱚ ᱚᱱᱠᱟ ᱛᱤᱨᱤᱥᱮ ᱡᱩᱱ ᱠᱚ ᱵᱟᱠᱚ ᱢᱟᱱᱟᱣ ᱜᱮᱭᱟ ᱾
ᱦᱮᱸ
ᱚᱱᱠᱟ ᱢᱩᱨᱛᱤ ᱠᱚᱦᱚᱸ ᱡᱩᱫᱤ ᱵᱟᱹᱱᱩᱜᱼᱟ ᱾
ᱦᱳᱭ ᱟᱫᱚ ᱡᱟᱦᱟᱸ ᱡᱟᱦᱟᱸ ᱠᱚᱥᱮ ᱥᱟᱱᱛᱟᱲ ᱠᱚ ᱵᱟᱨ ᱚᱱᱟ ᱚᱱᱟ ᱠᱚ ᱫᱚ ᱚᱠᱫᱚᱢ ᱢᱟᱱᱟᱣᱟ ᱥᱮ ᱡᱟᱦᱟᱸ ᱠᱚᱨᱮ ᱡᱟᱦᱟᱸ ᱫᱚᱠᱚ ᱠᱚᱨᱟᱣ ᱦᱩᱭᱱᱟ ᱾